ᱦᱮᱞᱳ
ᱦᱟᱹᱵᱤ ᱟᱢᱟᱜ ᱨᱚᱲ ᱦᱩᱸ ᱟᱸᱡᱚᱢ ᱫᱚ ᱟᱸᱡᱚᱢᱚᱜ ᱠᱟᱱ ᱜᱮᱭᱟ ᱴᱷᱤᱠ ᱜᱮᱭᱟ ᱛᱚᱵᱮ ᱞᱟᱦᱟ ᱥᱮᱫ ᱞᱟᱝ ᱜᱟᱯᱟᱞ ᱢᱟᱨᱟᱨᱟᱣᱟ ᱟᱨ ᱪᱮᱫ ᱠᱚ ᱛᱚᱵᱮᱢ ᱪᱤᱠᱟ ᱵᱟᱲᱟᱭᱮᱫ ᱛᱟᱞᱟᱝᱟ ᱦᱟᱸᱜ ᱞᱟᱹᱭ ᱛᱟᱞᱟᱝ ᱢᱮ ᱚᱱᱟᱜᱮ
ᱩᱸ ᱡᱟᱸᱦᱟᱱᱟᱜ ᱫᱚ ᱦᱟᱸᱜ ᱚᱱᱠᱟ ᱪᱤᱠᱟᱹ ᱵᱟᱲᱟ ᱫᱚ ᱱᱤᱛᱚᱜ ᱫᱚ ᱵᱟᱝ ᱦᱩᱭᱩᱜ ᱠᱟᱱᱟ ᱢᱮᱛᱟᱜ ᱢᱮ ᱱᱚᱜᱼᱚᱭ ᱱᱤᱛᱚᱜ ᱫᱩᱲᱩᱵ ᱵᱟᱲᱟ ᱦᱩᱭ ᱠᱟᱱᱟ ᱟᱨ ᱪᱮᱫ ᱮᱢ ᱪᱤᱠᱟᱭᱟ ᱥᱩᱫᱩ ᱡᱟᱦᱟᱱᱟᱜ ᱠᱟᱹᱢᱤ ᱠᱚᱦᱚᱸ ᱵᱟᱹᱱᱩᱜᱼᱟ ᱟᱨ ᱫᱟᱜ ᱫᱤᱱ ᱠᱷᱟᱱ ᱱᱮᱛᱟᱨ ᱢᱟ ᱞᱟᱭᱤᱱ ᱠᱚᱦᱚᱸ ᱟᱹᱰᱤ ᱜᱟᱱ ᱰᱤᱥᱴᱟᱵ ᱮᱫᱟ ᱟᱫᱚ ᱱᱚᱜ-ᱚᱭ ᱫᱩᱲᱩᱵ ᱠᱟᱛᱮᱫ ᱡᱟᱦᱟᱱᱟᱜ ᱜᱮ ᱪᱤᱠᱟᱹ ᱪᱮᱠᱟ ᱵᱟᱲᱟᱭ ᱦᱩᱭᱩᱜ ᱠᱟᱱᱟ, ᱚᱞᱚᱜ ᱯᱟᱲᱦᱟᱜ ᱠᱚᱨᱮᱱᱟᱜ ᱜᱮ ᱟᱢ ᱜᱮ ᱞᱟᱹᱭᱢᱮ ᱡᱟᱸᱜᱟ ᱪᱮ ᱪᱮᱫ ᱮᱢ ᱪᱤᱠᱟᱹ ᱵᱟᱲᱟᱭᱫᱟ
ᱦᱩᱸ ᱦᱩᱸ ᱟᱞᱮ ᱥᱮᱫ ᱦᱚᱸᱧ ᱢᱮᱱ ᱞᱮᱠᱷᱷᱟᱡ ᱫᱚ ᱦᱟᱸᱜ ᱱᱚᱜᱼᱚᱭ ᱛᱮᱦᱮᱧ ᱫᱚ ᱟᱹᱰᱤ ᱟᱥᱛᱮ ᱨᱤᱢᱤᱞ ᱠᱟᱫᱟ ᱟᱨᱚ ᱮᱢ ᱢᱮᱱ ᱫᱟᱲᱮᱭᱟᱜᱼᱟ ᱡᱷᱤᱯᱤᱨ ᱡᱷᱤᱯᱤᱨ ᱮ ᱫᱟᱜ ᱫᱟ ᱟᱫᱚ ᱵᱟᱦᱨᱮ ᱥᱮᱫ ᱢᱟ ᱩᱰᱩᱝ ᱞᱮᱠᱟ ᱚᱱᱠᱟ ᱵᱟᱝ ᱜᱟᱱᱚᱜ ᱠᱟᱱᱟ ᱪᱮᱫ ᱮᱢ ᱪᱤᱠᱟᱹᱭᱟ ᱟᱫᱚ ᱤᱧᱦᱚᱧ ᱢᱮᱱ ᱫᱟᱲᱮᱭᱟᱜᱼᱟ ᱵᱚᱞᱮ ᱤᱧᱦᱚᱸ ᱢᱤᱫᱴᱮᱱ ᱠᱚᱢᱯᱤᱴᱤᱥᱚᱱ ᱠᱚᱨᱮᱱᱟᱜ ᱤᱧ ᱛᱮᱭᱟᱨᱤ ᱵᱟᱲᱟᱭᱮᱫᱟ ᱟᱫᱚ ᱚᱱᱟ ᱠᱷᱟᱹᱛᱤᱨ ᱛᱮ ᱚᱲᱟᱜ ᱨᱮ ᱢᱤᱱᱟᱹᱧ ᱟᱨ ᱛᱟᱞᱟ ᱛᱟᱟᱞᱟᱨᱮ ᱚᱱᱠᱟ ᱵᱷᱤᱰᱭᱳ ᱠᱩᱧ ᱧᱮᱞ ᱵᱟᱲᱟᱭᱟ ᱮᱱᱛᱮᱫ ᱪᱮᱫ ᱵᱟᱦᱨᱮ ᱨᱮᱦᱚᱸ ᱚᱱᱠᱟ ᱪᱟᱞᱟᱣ ᱵᱟᱝ ᱜᱟᱱᱚᱜᱼᱟ ᱟᱫᱚ ᱦᱩᱲᱩ ᱨᱚᱦᱚᱭ ᱞᱮᱠᱟ ᱢᱟ ᱛᱚ ᱵᱟᱭ ᱫᱟᱜ ᱜᱮᱛ ᱟᱠᱷᱟᱡ ᱚᱱᱟ ᱦᱩᱲᱩ ᱨᱚᱦᱚᱭ ᱠᱚᱦᱚᱸ ᱮᱛᱚᱦᱚᱵ ᱠᱚᱜ-ᱟ ᱨᱩᱵᱩᱭ ᱨᱩᱵᱩᱭ ᱫᱟᱜ ᱮᱫᱟ ᱚᱱᱟ ᱛᱮᱫ ᱵᱟᱝ ᱫᱚ ᱵᱟᱦᱨᱮ ᱠᱟᱹᱢᱤᱢ ᱪᱟᱞᱟᱣ ᱫᱟᱲᱮᱭᱟᱜᱼᱟ ᱡᱟᱦᱟᱱᱟᱜ ᱮᱢ ᱫᱟᱲᱮᱜ ᱵᱟᱝ ᱫᱚ ᱚᱱᱟ ᱦᱩᱲᱩ ᱨᱚᱦᱚᱭ ᱠᱚᱢ ᱮᱦᱚᱵ ᱫᱟᱲᱮᱜ
ᱦᱮ ᱦᱩᱲᱩ ᱯᱮ ᱨᱚᱦᱚᱭ ᱫᱟ ᱥᱮ ᱵᱟᱝ ᱦᱟᱜ ᱦᱩᱸ ᱟᱞᱮᱥᱮᱫ ᱫᱚ ᱱᱚᱜᱼᱚᱭ ᱟᱹᱰᱤ ᱜᱟᱱ ᱜᱮ ᱱᱚᱜᱼᱚᱭ ᱫᱟᱜ ᱵᱟᱲᱟᱭᱮᱫ ᱠᱟᱱ ᱜᱮᱭᱟ ᱟᱨ ᱤᱧᱦᱚᱸ ᱱᱚᱛᱮ ᱫᱚ ᱵᱟᱦᱨᱮ ᱥᱮᱫ ᱫᱚ ᱟᱹᱣᱨᱤᱧ ᱪᱟᱞᱟᱜᱼᱟ ᱚᱲᱟᱜ ᱠᱚᱨᱮ ᱜᱮ ᱮᱠᱟᱞ ᱞᱚᱥᱚᱫ ᱜᱮ ᱞᱚᱥᱟᱫ ᱛᱮ ᱢᱚᱸᱡᱽ ᱵᱟᱝ ᱵᱩᱡᱷᱟᱹᱜ ᱠᱟᱱᱟ ᱟᱫᱚ ᱡᱟᱦᱟᱱᱟᱜ ᱫᱚ ᱚᱱᱠᱟ ᱫᱚ ᱵᱟᱝ ᱪᱤᱠᱟᱭ ᱦᱩᱭᱩᱜ ᱠᱟᱱᱟ ᱢᱮᱛᱟᱜ ᱢᱮ ᱱᱚᱜᱼᱚᱭ ᱨᱩᱢ ᱨᱮᱜᱮ ᱵᱚᱞᱮ ᱦᱟᱱᱟ ᱱᱟ ᱧᱮᱞ ᱵᱟᱲᱟᱟᱭ ᱦᱩᱭᱩᱜ ᱠᱟᱱᱟ ᱟᱨ ᱚᱱᱟᱢ ᱞᱟᱹᱭ ᱠᱮᱫᱟ ᱠᱟᱢᱯᱤᱴᱮᱥᱼ ᱠᱚᱨᱮᱱᱟᱜ ᱜᱮ ᱦᱟᱱᱟ ᱱᱚᱣᱟ ᱛᱚ ᱚᱱᱟ ᱠᱚᱜᱮ ᱧᱮᱞ ᱵᱟᱲᱟ ᱦᱩᱭᱩᱜ ᱠᱟᱱᱟ ᱚᱱᱟ ᱠᱚᱜᱮ ᱪᱮᱠᱟ ᱵᱟᱲᱟᱭ ᱦᱩᱭᱩᱜ ᱠᱟᱱᱟ ᱟᱨ ᱡᱟᱦᱟᱸ ᱫᱚ ᱪᱮᱫ ᱮᱢ ᱪᱤᱠᱟᱭᱭᱟ ᱱᱤᱛᱚᱜ ᱥᱚᱢᱚᱭ ᱨᱮ ᱫᱟᱜ ᱫᱤᱱ ᱠᱟᱱᱟ ᱟᱫᱚᱼ ᱟᱯᱮ ᱥᱮᱫ ᱫᱚ ᱦᱩᱲᱩ ᱨᱚᱦᱚᱭ ᱠᱚᱫᱚ ᱦᱩᱭ ᱵᱟᱲᱟᱭᱱᱟ ᱥᱮ ᱟᱹᱣᱲᱤ ᱯᱮ ᱟᱹᱣᱨᱤ ᱦᱩᱲᱩ ᱠᱚᱫᱚᱯᱮ ᱨᱚᱦᱚᱭ ᱵᱟᱲᱟᱭ ᱜᱮᱭᱟ
ᱦᱮᱸ ᱚᱱᱟᱮᱧ ᱞᱟᱹᱭ ᱠᱮᱫ ᱞᱮ ᱞᱮᱠᱟ ᱜᱮ ᱡᱮ ᱟᱞ ᱥᱮᱫ ᱫᱚ ᱱᱚᱜᱼᱚᱭ ᱫᱟᱜ ᱜᱮ ᱵᱟᱭ ᱫᱟᱜ ᱵᱟᱲᱟ ᱟᱠᱟᱫ ᱞᱮᱭᱟ ᱢᱟᱱᱮ ᱡᱷᱤᱯᱤᱨ ᱢᱷᱤᱯᱤᱨ ᱥᱮ ᱨᱩᱵᱩᱨᱼ ᱨᱩᱯᱩᱭᱮ ᱫᱟᱜ ᱮᱫᱟ ᱦᱚᱞᱟ ᱦᱚᱸ ᱱᱚᱝᱠᱟᱟᱭ ᱨᱤᱢᱤᱞ ᱟᱠᱟᱫ ᱛᱟᱦᱮᱱᱟ ᱦᱚᱞᱟ ᱫᱚ ᱪᱮᱫ ᱦᱚᱸ ᱱᱚᱝᱠᱟ ᱵᱟᱭ ᱫᱟᱜ ᱵᱟᱲᱟ ᱞᱮᱫᱟ ᱛᱮᱤᱦᱤᱧ ᱫᱚ ᱮᱱᱦᱚᱸ ᱡᱷᱤᱯᱤᱨ ᱡᱷᱤᱯᱤᱨ ᱱᱚᱝᱠᱟ ᱱᱤᱛᱚᱜ ᱦᱚᱸᱭ ᱫᱟᱜ ᱮ ᱡᱟᱹᱲᱤᱭᱮᱫ ᱠᱟᱱ ᱜᱮᱭᱟ ᱟᱫᱚ ᱛᱚᱵᱟᱜ ᱞᱮᱠᱟ
ᱚᱱᱠᱟ ᱵᱟᱭ ᱫᱟᱜ ᱮ ᱵᱟᱝ ᱫᱚ ᱱᱚᱣᱟ ᱠᱷᱮᱛ ᱠᱚ ᱯᱨᱮᱡᱚᱜ ᱫᱚᱠᱟᱱ ᱪᱮᱫ ᱦᱚ ᱵᱟᱝ ᱚᱱᱟ ᱠᱷᱟᱹᱛᱤᱨ ᱮᱛᱚᱦᱚᱵ ᱵᱟᱞᱮ ᱮᱛᱚᱦ ᱮᱛᱚᱦᱚᱵ ᱟᱠᱟᱫᱟ ᱱᱚᱣᱟ ᱦᱩᱲᱩ ᱨᱚᱦᱚᱭ ᱠᱚᱫᱚ ᱦᱟᱸᱜ
ᱟᱪᱪᱷᱟ ᱟᱹᱰᱤ ᱱᱟᱯᱟᱭ ᱟᱫᱚ ᱱᱚᱜᱼᱚᱭ ᱟᱞᱮ ᱦᱩᱲᱩ ᱨᱚᱦᱚᱭ ᱠᱚᱫᱚ ᱥᱟᱨᱫᱤ ᱵᱟᱲᱟ ᱦᱩᱭ ᱠᱟᱱᱟ ᱟᱨ ᱟᱹᱰᱤ ᱟᱭᱢᱟ ᱫᱤᱱ ᱠᱷᱚᱱᱚᱡ ᱜᱮᱞᱮ ᱦᱩᱲᱩ ᱫᱚᱞᱮ ᱨᱚᱦᱚᱭᱫᱟ ᱟᱞᱮ ᱫᱚ ᱦᱟᱸᱜ ᱢᱮᱛᱟᱜ ᱢᱮ ᱟᱭᱢᱟ ᱢᱤᱫ ᱥᱚᱯᱛᱟ ᱜᱟᱱ ᱠᱚ ᱨᱚᱦᱚᱭ ᱵᱟᱲᱟ ᱠᱮᱫᱟ ᱟᱨ ᱟᱫᱚᱢ ᱦᱚᱲ ᱫᱚ ᱢᱮᱛᱟᱜ ᱢᱮ ᱡᱮ ᱦᱩᱲᱩ ᱠᱚ ᱨᱚᱦᱚᱭ ᱪᱟᱵᱟᱭᱮᱫᱟ ᱮᱱᱮᱫ ᱩᱱᱠᱩ ᱠᱚ ᱥᱟᱹᱛ ᱵᱟᱲᱟᱭᱮᱫᱟ ᱪᱟᱵᱟᱭ ᱮ ᱛᱟᱠᱚᱣᱟ ᱠᱷᱮᱛ ᱟᱨ ᱟᱫᱚᱢ ᱦᱚᱲ ᱫᱚ ᱱᱚᱜᱼᱚᱭ ᱮᱛᱮᱜ ᱟᱹᱣᱨᱤ ᱠᱚ ᱮᱦᱚᱵ, ᱛᱮ ᱟᱹᱣᱨᱤ ᱠᱚ ᱪᱟᱵᱟᱭᱟ ᱟᱨᱠᱚ ᱵᱟᱲᱟ ᱠᱟᱜ ᱠᱷᱚᱡ ᱦᱚᱸ ᱟᱹᱣᱨᱤ ᱠᱚ ᱪᱟᱵᱟᱭᱟ ᱟᱫᱚ ᱟᱭᱢᱟ ᱞᱮᱠᱟᱱ ᱦᱚᱲ ᱟᱭᱢᱟ ᱦᱚᱲ ᱞᱟᱦᱟ ᱠᱚᱠᱚ ᱤᱭᱟᱹᱭᱮᱫ ᱠᱟᱱ ᱛᱟᱦᱮᱸ ᱩᱱᱠᱩ ᱫᱚ ᱥᱟᱹᱛ ᱵᱟᱲᱟᱭᱮᱱᱟ ᱟᱨ ᱚᱠᱚᱭ ᱱᱤᱛᱚᱜ ᱧᱚᱜ ᱠᱷᱚᱡ ᱠᱚ ᱤᱭᱟᱹ ᱮᱫᱟ ᱩᱱᱠᱩ ᱫᱚ ᱟᱹᱣᱨᱤ ᱠᱚ ᱥᱟᱹᱛ ᱵᱟᱲᱟᱭᱟ ᱟᱫᱚ ᱟᱨ ᱢᱤᱫ ᱵᱟᱨ ᱦᱚᱲᱟᱜ ᱫᱚ ᱟᱨᱦᱚᱸ ᱢᱮᱛᱟᱜ ᱢᱮ ᱜᱟᱹᱪᱷᱤ ᱠᱚᱫᱚ ᱟᱹᱰᱤ ᱠᱟᱹᱴᱤᱡ ᱜᱮᱭᱟ ᱩᱱᱠᱩ ᱫᱚ ᱟᱨᱦᱚᱸ ᱮᱦᱚᱵ ᱜᱮ ᱟᱹᱣᱨᱤ ᱠᱚ ᱮᱦᱚᱵᱼᱟ ᱢᱤᱫ ᱵᱟᱨ ᱦᱚᱲ ᱟᱪᱪᱷᱟ ᱟᱯᱮ ᱥᱮᱱᱛᱮ ᱫᱚ ᱦᱩᱲᱩ ᱨᱚᱦᱚᱭ ᱠᱚᱫᱚ ᱠᱚ ᱮᱦᱚᱵ ᱵᱟᱲᱟᱭᱱᱟ ᱥᱮ ᱟᱹᱣᱨᱤ ᱠᱚ ᱮᱦᱚᱵᱟ ᱟᱱᱛᱮ ᱟᱯᱮᱮᱥᱮᱫ
ᱦᱮᱸ ᱵᱩᱭᱦᱟ ᱚᱱᱮᱧ ᱞᱟᱹᱭᱠᱮ ᱥᱮ ᱚᱞᱮ ᱥᱮᱫ ᱢᱟ ᱫᱟᱜ ᱜᱮᱪᱩ ᱵᱟᱭ ᱫᱟᱜ ᱮᱫ ᱟᱫᱚ ᱦᱩᱲᱩ ᱨᱚᱦᱚᱭ ᱫᱚ ᱪᱤᱠᱟ ᱞᱮ ᱮᱦᱚᱵᱚᱜᱼᱟ ᱟᱫᱚ ᱡᱩᱫᱤ ᱱᱚᱜᱼᱚᱭ ᱱᱤᱝᱠᱟᱹ ᱜᱮ ᱡᱩᱫᱤ ᱵᱟᱭ ᱫᱟᱜᱟ ᱡᱟᱦᱟᱱᱟᱜ ᱵᱮᱵᱚᱥᱛᱷᱟ ᱦᱩᱭᱩᱜᱼᱟ ᱥᱮ ᱜᱟᱹᱰᱭᱟᱹ ᱠᱚᱨᱮ ᱢᱤᱫ ᱵᱟᱨᱭᱟ ᱜᱟᱹᱰᱭᱟᱹ ᱢᱮᱱᱟᱜ ᱜᱮᱭᱟ, ᱦᱟᱸ ᱚᱱᱟ ᱯᱩᱢᱯᱩ ᱫᱟᱜ ᱨᱚᱦᱚᱭ ᱦᱩᱭᱩᱜᱼᱟ ᱟᱫᱚ ᱢᱮᱱ ᱫᱟᱲᱮᱭᱟᱜᱼᱟ ᱵᱚᱞᱮ ᱱᱤᱛᱚᱜ ᱫᱚ ᱟᱞᱮ ᱥᱮᱫ ᱫᱚ ᱵᱟᱠᱚ ᱮᱦᱚᱵ ᱟᱠᱟᱱᱟ ᱡᱚᱛᱚ ᱦᱚᱲᱠ ᱜᱮᱢ ᱢᱮᱱ ᱫᱟᱲᱮᱭᱟᱜᱼᱟ᱾ ᱛᱚ ᱡᱚᱱᱰᱨᱟ ᱠᱚᱜᱮ ᱯᱩ ᱵᱟᱲᱟ ᱦᱩᱭᱩᱜ ᱠᱟᱱᱟ ᱟᱫᱚ ᱡᱚᱛᱚ ᱦᱚᱲ ᱛᱮ ᱠᱚ ᱯᱩᱭ ᱮᱫᱟ᱾ ᱟᱞᱮ ᱦᱚᱸ ᱦᱚᱞᱟ ᱞᱮ ᱯᱩ ᱵᱟᱲᱟ ᱠᱮᱫᱟ, ᱡᱚᱸᱱᱰᱨᱟ ᱠᱚᱜᱮ᱾ ᱟᱫᱚ ᱦᱩᱲᱩ ᱨᱚᱦᱚᱭ ᱫᱚ ᱛᱮᱜ ᱱᱚᱜᱚᱭ ᱵᱟᱞᱮ ᱮᱦᱚᱵ ᱟᱠᱟᱱᱟ᱾ ᱟᱨ ᱛᱚᱵᱮ ᱟᱯᱮᱥᱮᱫ ᱫᱚ ᱱᱚᱣᱟ ᱦᱩᱲᱩ ᱪᱷᱟᱰᱟ ᱠᱟᱛᱮᱫ ᱟᱨᱦᱚᱸ ᱪᱮᱫ ᱠᱚᱯᱮ ᱪᱟᱥ ᱵᱟᱟᱥ ᱜᱮᱭᱟ᱾
ᱟᱞ ᱥᱮᱫ ᱡᱚᱠᱷᱚᱱᱮᱢ ᱧᱮᱞᱟ, ᱛᱚ ᱦᱩᱲᱩ ᱪᱷᱟᱰᱟ ᱠᱟᱛᱮᱫ ᱟᱭᱢᱟ ᱜᱟᱱ ᱜᱮ ᱪᱟᱥ ᱵᱟᱥ ᱦᱩᱭᱩᱜᱼᱟ᱾ ᱟᱫᱚ ᱟᱞᱮ ᱫᱚᱜ ᱦᱩᱲᱩ ᱥᱟᱶ ᱥᱟᱶ ᱛᱮ ᱢᱤᱫ ᱨᱟᱢᱲᱟ ᱠᱚ ᱢᱮᱛᱟᱜ ᱠᱟᱱᱟ ᱚᱱᱟ ᱦᱚᱸᱞᱮ ᱪᱟᱥ ᱵᱟᱲᱟᱭ ᱜᱮ᱾ ᱟᱨ ᱚᱱᱟ ᱥᱟᱶ ᱥᱟᱶᱛᱮ ᱱᱮᱛᱟᱨᱤᱱ ᱫᱚ ᱡᱚᱱᱰᱨᱟ ᱠᱚᱦᱚᱸ ᱠᱚ ᱮᱨ ᱵᱟᱲᱟᱭ ᱜᱮᱭᱟ᱾ ᱟᱨ ᱤᱧᱫᱚ ᱵᱟᱨᱭᱟ ᱜᱮ ᱦᱟᱸᱜ ᱟᱨ ᱨᱟᱦᱮᱤᱲ ᱦᱚᱸᱠᱚ ᱮᱨ ᱵᱟᱲᱟᱭ ᱜᱤᱧ ᱫᱤᱥᱟᱹᱭᱮᱫᱟ ᱚᱱᱠᱟ᱾ ᱟᱫᱚ ᱱᱤᱭᱟᱹ ᱠᱚ ᱯᱮᱭᱟ ᱡᱤᱱᱤᱥ ᱱᱮᱛᱟᱨ ᱫᱚᱠᱚ ᱮᱨᱟ, ᱟᱨ ᱱᱤᱭᱟ ᱵᱟᱫᱟᱜ ᱡᱚᱠᱷᱚᱱᱮᱢ ᱧᱮᱞᱟ ᱛᱚ, ᱦᱩᱲᱩ ᱠᱚ ᱨᱟᱠᱟᱵ ᱵᱟᱲᱟ ᱠᱟᱛᱮᱫ ᱵᱷᱩᱴ, ᱢᱥᱨᱤ ᱠᱟᱹᱥᱟᱹᱨᱤ ᱠᱚᱢ ᱱᱚᱣᱟ ᱠᱚᱦᱚᱸ ᱟᱹᱰᱤ ᱜᱟᱱ ᱪᱟᱥ-ᱵᱟᱥ ᱦᱩᱭᱩᱜᱼᱟ᱾ ᱟᱫᱚ ᱟᱯᱮᱥᱮᱫ ᱫᱚ ᱟᱪᱪᱷᱟ ᱱᱤᱛᱚᱜ ᱱᱚᱣᱟ ᱡᱚᱱᱰᱨᱟ ᱠᱚ ᱨᱟᱦᱮᱲ ᱠᱚ ᱥᱮ ᱚᱱᱟ ᱠᱚᱧ ᱞᱟᱹᱭ ᱠᱮᱫᱟ ᱟᱹᱻ ᱨᱟᱢᱲᱟ ᱠᱚ ᱱᱚᱣᱟ ᱠᱚ ᱪᱟᱥ-ᱵᱟᱥ ᱫᱚ ᱦᱩᱭ ᱵᱟᱲᱟᱜ ᱜᱮᱭᱟ ᱥᱮ ᱵᱟᱝ ᱱᱮᱛᱟᱨ ᱚᱠᱛᱮ ᱨᱮᱫᱚ, ᱥᱮ ᱱᱮᱛᱟᱨ
ᱦᱮᱸ ᱦᱮᱸ ᱟᱞ ᱥᱤ ᱚᱠᱟᱧ ᱞᱟᱹᱭ ᱠᱮ ᱟᱞᱮ ᱥᱮᱫ ᱦᱚᱸ ᱡᱚᱛᱚ ᱚᱱᱟᱮᱢ ᱞᱟᱹᱭ ᱠᱮᱫᱟ ᱡᱚᱛᱚ ᱜᱮ ᱪᱟᱥ ᱜᱟᱱᱚᱜ ᱜᱮᱭᱟ ᱟᱨ ᱢᱮᱱ ᱫᱟᱲᱮᱭᱟᱜ-ᱟᱢ ᱚᱱᱮ ᱨᱟᱢᱵᱽᱲᱟ ᱨᱟᱢᱵᱽᱲᱟ ᱦᱚᱸ ᱟᱹᱰᱤ ᱡᱟᱹᱛᱤ ᱟᱞᱮ ᱥᱮᱫ ᱫᱚᱠᱚ ᱪᱟᱥᱟ, ᱟᱫᱚ ᱚᱱᱟ ᱨᱟᱢᱲᱟ ᱫᱚ ᱦᱟᱸᱜ ᱮᱢ ᱢᱮᱱ ᱫᱟᱲᱮᱭᱟᱜᱼᱟ, ᱱᱚᱣᱟ ᱠᱷᱮᱛ ᱨᱮᱫᱚ ᱵᱟᱝᱠᱚ ᱪᱟᱥᱟ᱾ ᱢᱟᱱᱮ ᱚᱱᱟ ᱫᱚ ᱯᱤᱸᱰᱟᱹ ᱯᱤᱸᱰᱟᱹ ᱠᱷᱮᱛ ᱯᱤᱸᱰᱟᱹ ᱯᱤᱸᱰᱟᱹ ᱥᱮ ᱡᱟᱦᱟᱸᱥᱮᱫ ᱚᱠᱟ ᱜᱷᱩᱴᱩ ᱜᱷᱩᱡᱩ ᱡᱟᱭᱜᱟ ᱨᱮ ᱠᱚ ᱾ ᱪᱟᱥ ᱵᱟᱲᱟᱭᱟ, ᱟᱨᱹᱹ ᱡᱟᱦᱟᱱᱟᱜ ᱚᱱᱟ ᱡᱚᱱᱰᱨᱟ, ᱚᱱᱟ ᱡᱚᱱᱰᱨᱟ ᱢᱟᱞᱮ ᱪᱟᱥ ᱵᱟᱲᱟ ᱟᱠᱟᱜ ᱜᱮᱭᱟ ᱚᱱᱟᱧ ᱞᱟᱹᱭ ᱠᱮᱫᱟ ᱵᱚᱞᱮ ᱟᱞᱮ ᱥᱮᱫ ᱫᱚ᱾ ᱡᱚᱱᱰᱨᱟ ᱠᱚᱠᱚ ᱯᱩᱭᱫᱟ ᱦᱟᱸᱜ ᱟᱨ ᱦᱩᱲᱩ ᱨᱚᱦᱚᱭ ᱫᱚ ᱟᱹᱣᱨ ᱞᱮ ᱮᱛᱚᱦᱚᱵᱚᱜᱼᱟ᱾ ᱟᱫᱚ
ᱪᱟᱥ ᱪᱟᱥᱟ ᱥᱮ ᱦᱸ ᱟᱞᱮ ᱥᱮᱡ ᱡᱚᱠᱷᱚᱱ ᱧᱮᱞᱟ ᱛᱚ ᱨᱟᱸᱵᱽᱲᱟ ᱠᱚᱫᱚ ᱦᱟᱸᱜ ᱢᱮᱛᱟᱜ ᱢᱮ ᱚᱱᱟ ᱯᱤᱰᱷᱟᱹ ᱨᱮᱦᱚᱸ ᱠᱚ ᱪᱟᱥ ᱜᱮᱭᱟ᱾ ᱟᱨ ᱯᱤᱰᱷᱟᱹ ᱚᱠᱟ ᱠᱷᱮᱛ ᱠᱚ ᱢᱮᱱᱟᱜ ᱵᱟᱲᱟ ᱟᱠᱟᱫᱟ ᱚᱱᱟ ᱜᱷᱩᱴᱩ-ᱜᱷᱩᱴᱩ ᱧᱚᱜ ᱠᱷᱮᱛ ᱠᱚ ᱠᱚ ᱡᱟᱹᱥᱛᱤ ᱡᱟᱹᱥᱛᱤ ᱦᱩᱲᱩ ᱵᱟᱝ ᱦᱩᱭᱩᱜᱼᱟ ᱦᱟᱜ ᱚᱸᱰᱮ ᱦᱚᱸ ᱥᱮ ᱴᱟᱺᱰᱤ ᱠᱚᱨᱮ ᱦᱚᱸᱠᱚ ᱪᱟᱥ ᱵᱟᱲᱟᱭ ᱜᱮᱭᱟ᱾ ᱟᱫᱚ ᱱᱚᱜᱚᱭ ᱱᱚᱜᱟ ᱠᱚ ᱠᱚᱨᱮ ᱜᱮ ᱦᱟᱜ ᱟᱹᱰᱤ ᱜᱟᱱ ᱠᱚ ᱪᱟᱥ ᱵᱟᱲᱟᱭᱟ ᱟᱞᱮᱥᱮᱫ ᱫᱚ᱾ ᱟᱨ ᱤᱱᱟᱹ ᱵᱟᱫ ᱠᱟᱛᱮ ᱡᱚᱠᱷᱚᱱᱮᱢ ᱧᱮᱞᱟ ᱛᱚ ᱟᱭᱢᱟ ᱰᱷᱮᱨ ᱡᱟᱭᱜᱟ ᱨᱮᱠᱚ ᱪᱟᱥᱟ᱾ ᱯᱤᱸᱰᱷᱟᱹᱨ ᱨᱮ ᱦᱩᱭᱱᱟ ᱮᱸᱰᱮ ᱜᱚᱰᱟ ᱠᱚᱨᱮ ᱦᱟᱜ ᱢᱮᱛᱟᱜ ᱢᱮ ᱚᱱᱟ ᱠᱚᱨᱮ ᱦᱚᱸ ᱟᱹᱰᱤᱜᱟᱱ ᱪᱟᱥᱵᱟᱥ ᱦᱩᱭᱩᱜᱼᱟ᱾ ᱟᱫᱚ ᱱᱚᱜᱚ ᱱᱚᱝᱠᱟᱱ ᱡᱟᱭᱜᱟ ᱨᱮ ᱟᱹᱰᱤ ᱜᱟᱱ ᱠᱚ ᱪᱟᱥ-ᱵᱟᱥᱟ᱾ ᱟᱪᱪᱷᱟ ᱟᱞᱮ ᱥᱮᱫ ᱫᱚ ᱚᱱᱟ ᱡᱚᱸᱰᱨᱟ ᱦᱟᱸᱜ ᱤᱧ ᱞᱟᱹᱭ ᱠᱮᱫᱟ ᱡᱮ ᱚᱱᱟ ᱦᱚᱸ ᱜᱟᱰᱟ ᱟᱹᱰᱮ ᱟᱲᱮ ᱛᱮᱚᱸᱠᱚ ᱪᱟᱥ ᱵᱟᱲᱟᱭ ᱜᱮᱭᱟ᱾ ᱟᱨ ᱴᱟᱺᱰᱤ ᱠᱚᱨᱮ ᱦᱚᱸ ᱠᱚ ᱪᱟᱥ ᱵᱟᱲᱟᱭ ᱜᱮᱭᱟ᱾ ᱟᱪᱪᱷᱟ ᱟᱯᱮ ᱥᱮᱫ ᱫᱚ ᱡᱚᱱᱰᱨᱟ ᱫᱚ ᱵᱟᱲᱜᱮ ᱨᱮᱠᱚ ᱪᱟᱥ ᱵᱟᱲᱟᱭᱟ ᱥᱮ ᱵᱚᱞᱮ ᱚᱱᱟ ᱜᱟᱰᱟ ᱟᱲᱮ ᱠᱚᱨᱮ ᱦᱚᱸ ᱠᱚ ᱪᱟᱥ ᱵᱟᱲᱟᱭ ᱜᱮᱭᱟ?
ᱟᱞᱮ ᱥᱮᱫ ᱫᱚ ᱢᱮᱱ ᱫᱟᱲᱮᱭᱟᱜᱼᱟᱢ ᱜᱟᱰᱟ ᱟᱲᱮ ᱥᱮᱫ ᱫᱚ ᱱᱚᱝᱠᱟ ᱵᱟᱲᱜᱮ ᱠᱚᱫᱚ ᱵᱟᱹᱱᱩᱜᱼᱟ᱾ ᱟᱫᱚ ᱢᱮᱱ ᱫᱟᱲᱮᱭᱟᱜ-ᱟᱢ ᱚᱲᱟᱜ ᱥᱩᱨ ᱥᱩᱯᱩᱨ ᱨᱮᱜᱮ ᱚᱱᱟ ᱵᱟᱲᱜᱮ ᱠᱚᱫᱚ ᱢᱮᱱᱟᱜ ᱛᱟᱞᱮᱭᱟ᱾ ᱟᱫᱚ ᱚᱱᱟ ᱥᱩᱨ ᱥᱩᱯᱩᱨ ᱚᱲᱟᱜ ᱥᱮᱫ ᱨᱮ ᱜᱮᱞᱮ ᱚᱠᱟ ᱢᱟᱱᱮ ᱜᱷᱩᱴᱩ-ᱜᱷᱩᱴᱩ ᱡᱟᱭᱜᱟ ᱠᱟᱱ᱾ ᱚᱱᱛᱮ ᱨᱮᱜᱮᱞᱮ ᱪᱟᱥ-ᱟ ᱟᱨ ᱠᱷᱮᱛ ᱚᱱᱟ ᱱᱚᱣᱟ ᱜᱟᱹᱰᱤᱭᱟᱹ ᱥᱮ ᱢᱮᱱ ᱫᱟᱲᱮᱭᱟᱜᱼᱟᱢ ᱱᱚᱣᱟ ᱜᱟᱰᱟ ᱥᱮᱫ ᱨᱮᱫᱚ ᱢᱟᱱᱮ ᱟᱹᱰᱤ ᱢᱚᱸᱡᱽ ᱫᱟᱜ ᱡᱟᱹᱥᱛᱤ ᱜᱮ ᱢᱮᱱᱟᱜ-ᱟ ᱟᱫᱚ ᱚᱱᱟ ᱠᱷᱟᱹᱛᱤᱨ ᱛᱮ ᱚᱱᱛᱮ ᱫᱚ ᱵᱟᱝ ᱜᱟᱱᱚᱜᱼᱟ ᱚᱱᱟ ᱡᱚᱸᱰᱨᱟ ᱠᱚ ᱪᱟᱥ᱾ ᱛᱚ ᱚᱱᱟ ᱠᱷᱟᱹᱛᱤᱨ ᱛᱮ ᱟᱞᱮ ᱫᱚ ᱜᱷᱩᱴᱩ ᱡᱟᱭᱜᱟ ᱨᱮᱞᱮ ᱪᱟᱥᱟ᱾ ᱟᱨ ᱡᱚᱸᱰᱨᱟ ᱥᱟᱶᱛᱮ ᱢᱮᱱ ᱫᱟᱲᱮᱭᱟᱜᱼᱟᱢ ᱚᱱᱟ ᱡᱟᱹᱱᱤ, ᱡᱟᱹᱲᱤ ᱚᱠᱟ ᱵᱟᱵᱮᱨ ᱠᱚ ᱠᱚ ᱵᱮᱱᱟᱣ ᱚᱱᱟ ᱦᱚᱸᱞᱮ ᱪᱟᱥᱟ, ᱟᱨᱦᱚᱸ ᱜᱷᱟᱸᱨᱟ ᱦᱚᱸᱞᱮ ᱪᱟᱥᱟ ᱢᱟᱱᱮ ᱢᱤᱫᱴᱮᱱ ᱜᱚᱰᱟ ᱟᱨᱠᱤ ᱥᱟᱶ ᱥᱟᱶ ᱛᱮᱜᱮ᱾ ᱛᱚ ᱟᱯᱮ ᱥᱮᱫ ᱪᱮᱫ ᱞᱮᱠᱟ ᱱᱚᱶᱟ ᱡᱟᱹᱲᱤ ᱯᱮ ᱪᱟᱥ ᱠᱮᱭᱟ, ᱥᱮ ᱱᱚᱸᱟ ᱜᱷᱟᱸᱝᱨᱟ ᱠᱚᱯᱮ ᱪᱟᱥ ᱠᱮᱭᱟ ᱚᱱᱟ ᱡᱚᱸᱰᱨᱟ ᱥᱚᱸᱜᱮᱛᱮ ᱥᱮ ᱪᱮᱫ ᱞᱮᱠᱟ ᱦᱟᱜ?
ᱟᱹᱰᱤ ᱜᱟᱱᱤᱧ ᱧᱮᱞ ᱠᱟᱫᱟ ᱤᱧ ᱦᱚᱸ ᱪᱟᱥ-ᱵᱟᱥ ᱨᱮ ᱡᱮ ᱚᱠᱟ ᱟᱢ ᱞᱟᱹᱭ ᱠᱮᱫᱟ ᱱᱚᱶᱟ ᱡᱚᱸᱰᱨᱟ ᱥᱟᱶ- ᱥᱟᱶ ᱛᱮ ᱟᱭᱢᱟ ᱜᱟᱱ ᱪᱟᱥ-ᱵᱟᱥ ᱦᱩᱭᱩᱜᱼᱟ ᱚᱠᱟᱢ ᱞᱟᱹᱭ ᱠᱮᱫᱟ ᱱᱚᱶᱟ ᱡᱟᱹᱲᱤ ᱱᱚᱶᱟ ᱦᱚᱸᱞᱮ ᱞᱟᱦᱟ ᱛᱮᱞᱮ ᱪᱟᱥ ᱵᱟᱲᱟᱭᱮᱫ ᱠᱟᱱ ᱛᱟᱦᱮᱱᱟ ᱟᱫᱚ ᱱᱮ ᱛᱟᱨ ᱠᱟᱛᱮ ᱢᱟ ᱚᱱᱟ ᱠᱚᱢ ᱜᱮᱞᱮ ᱮᱨ ᱵᱟᱲᱟᱭᱮᱫ ᱠᱟᱱ ᱡᱚᱱᱰᱨᱟ ᱠᱚᱸ᱾ ᱛᱮ ᱚᱱᱟ ᱤᱭᱟᱹᱛᱮ ᱪᱟᱥ-ᱵᱟᱥ ᱠᱚᱫᱚ ᱦᱟᱸᱜ ᱵᱟᱝ ᱦᱩᱭᱩᱜ ᱠᱟᱱᱟ᱾ ᱟᱨ ᱞᱟᱦᱟ ᱛᱮᱧ ᱫᱤᱥᱟᱹᱭ ᱫᱟ ᱞᱟᱦᱟ ᱛᱮᱫᱚ ᱟᱹᱰᱤᱜᱟᱱ ᱡᱚᱸᱰᱨᱟ ᱠᱚᱞᱮ ᱪᱟᱥ ᱵᱟᱲᱟᱭᱮᱫ ᱠᱟᱱ ᱛᱟᱦᱮᱱᱟ ᱛᱚ ᱚᱱᱟ ᱟᱲᱮ-ᱟᱲᱮᱛᱮ᱾ ᱱᱚᱣᱟ ᱡᱟᱹᱲᱤ ᱠᱚᱞᱮ ᱮᱨ ᱵᱟᱲᱟᱭᱮᱫ ᱠᱟᱱ ᱛᱟᱦᱮᱱᱟ ᱥᱮ ᱜᱷᱟᱝᱨᱟ ᱠᱚᱦᱚᱸ ᱟᱹᱰᱤ ᱜᱟᱱ ᱛᱟᱦᱮᱱ ᱠᱟᱱ ᱛᱟᱦᱮᱱᱟ ᱛᱚ ᱟᱹᱰᱤ ᱱᱟᱯᱟᱭ ᱵᱩᱡᱷᱟᱹᱜ ᱠᱟᱱ ᱛᱟᱦᱮᱸᱜᱼᱟ ᱱᱮᱛᱟᱨ ᱠᱟᱛᱮᱫ ᱫᱚ ᱢᱮᱛᱟᱜ ᱢᱮ ᱠᱷᱟᱹᱤ ᱡᱚᱢ ᱞᱟᱹᱜᱤᱫ ᱡᱚᱸᱰᱨᱟ ᱵᱟᱨᱭᱟ ᱯᱮᱭᱟ ᱫᱟᱨᱮ ᱨᱚᱦᱚᱭ ᱠᱟᱜ ᱢᱮ ᱵᱷᱟᱹᱜᱤ ᱡᱚᱜ
ᱟᱫᱚ ᱟᱯᱮ ᱥᱮᱫ ᱫᱚ ᱚᱱᱟ ᱠᱚᱫᱚ ᱪᱮᱫ ᱞᱮᱠᱟ ᱠᱚ ᱪᱟᱥ ᱵᱟᱲᱟᱭ ᱠᱟᱱᱟ ᱡᱚᱸᱰᱨᱟ ᱠᱚᱫᱚ ᱡᱟᱹᱲᱤ ᱠᱚᱦᱚᱸ ᱪᱟᱥ ᱵᱟᱲᱟᱭ ᱜᱮ ᱥᱟᱶ ᱛᱮ ᱥᱮ ᱵᱚᱞᱮ ᱠᱷᱟ. ᱞᱤ ᱡᱚᱸᱰᱨᱟ ᱢᱚᱛᱚ ᱜᱮ ᱥᱮ ᱪᱮᱞᱮᱠᱟ?
ᱦᱮᱸ, ᱜᱚᱝᱠᱮ ᱚᱱᱮᱧ ᱞᱟᱹᱭ ᱠᱮᱫ᱾ ᱞᱮᱠᱟᱜᱮ ᱡᱮ ᱟᱞᱮ ᱥᱮᱫ ᱫᱚ ᱱᱚᱣᱟ ᱡᱚᱸᱰᱨᱟ ᱥᱟᱶ ᱥᱟᱶᱛᱮ ᱱᱚᱣᱟ ᱡᱟᱹᱬᱤ ᱦᱚᱸᱠᱚ ᱪᱟᱥᱼᱟ᱾ ᱡᱟᱹᱲᱤ ᱥᱟᱶ ᱥᱟᱶᱛᱮ ᱱᱚᱣᱟ ᱪᱮᱜ ᱠᱚ ᱢᱮᱱᱟ ᱜᱷᱟᱸᱝᱨᱟ ᱦᱚᱸᱠᱚ ᱪᱟᱥᱟ᱾ ᱟᱫᱚ ᱚᱱᱮᱧ ᱞᱟᱹᱭ ᱠᱮᱫ ᱞᱮᱠᱟ ᱢᱟᱱᱮ ᱡᱚᱛᱚ ᱠᱚ ᱪᱟᱥᱟ, ᱚᱱᱟ ᱢᱤᱫᱴᱮᱱ ᱠᱷᱮᱛ ᱨᱮᱜᱮ ᱡᱚᱛᱚ ᱜᱮ ᱟᱨ ᱪᱟᱥ ᱞᱮᱠᱟ ᱛᱚᱢ ᱢᱮᱱ ᱫᱟᱲᱮᱜᱼᱟ, ᱟᱫᱚᱢᱼᱟᱫᱚᱢ ᱠᱚᱫᱚ ᱱᱚᱮᱟ ᱱᱮᱛᱟᱨ ᱫᱚ ᱥᱟᱵᱽᱡᱤ ᱠᱚᱦᱚᱸ ᱠᱚ ᱪᱟᱥ ᱫᱟ᱾ ᱟᱨ ᱥᱟᱵᱡᱤ ᱫᱚᱢ ᱢᱮᱱ ᱫᱟᱲᱮ ᱟ ᱵᱚᱞᱮ ᱵᱤᱡᱽᱱᱮᱥ ᱞᱮᱠᱟᱛᱮ᱾ ᱢᱟᱱᱮ ᱟᱹᱰᱤ ᱞᱟᱹᱴᱷᱩ ᱠᱷᱮᱛ ᱨᱮ ᱟᱹᱰᱤ ᱡᱟᱹᱥᱛᱤ ᱥᱟᱵᱽᱡᱤ ᱠᱩᱠᱩ ᱪᱟᱥᱼᱟ᱾ ᱟᱫᱚ ᱚᱱᱟ ᱨᱮᱫᱚ ᱢᱤᱫᱴᱟᱝ ᱨᱤᱠᱥ ᱦᱚᱸ ᱛᱟᱦᱮᱸᱱ ᱠᱟᱱᱟ ᱵᱚᱞᱮ ᱡᱚᱛᱚ ᱦᱚᱲ ᱫᱚ ᱵᱟᱠᱚ ᱪᱟᱥ ᱫᱟ ᱮᱱᱛᱮᱫ᱾ ᱚᱱᱟ ᱨᱮᱫᱚ ᱟᱹᱰᱤ ᱡᱟᱹᱥᱛᱤ ᱯᱟᱭᱥᱟ ᱞᱟᱜᱟᱜᱼᱟ ᱢᱟᱱᱮ ᱤᱱᱣᱮᱥᱴᱢᱮᱸᱴ ᱞᱮᱠᱟᱛᱮ᱾ ᱟᱫᱚ ᱚᱱᱟ ᱠᱷᱟᱹᱛᱤᱨ ᱛᱮ ᱟᱫᱚᱢ ᱦᱚᱲ ᱫᱚᱠᱚ ᱵᱚᱛᱚᱨᱚᱜᱼᱟ ᱡᱩᱫᱤ ᱤᱱᱵᱷᱮᱥᱴᱢᱮᱸᱴ ᱤᱧ ᱠᱚᱨᱟᱣᱟ ᱟᱨ ᱛᱟᱭᱚᱢ ᱛᱮ ᱡᱩᱫᱤ ᱱᱚᱶᱟ ᱱᱚᱶᱟ ᱪᱟᱥ-ᱵᱟᱥ ᱠᱚ ᱵᱟᱹᱲᱤᱡᱚᱜ ᱛᱤᱧᱟᱹ ᱥᱮ ᱵᱟᱝ ᱦᱩᱭᱩᱜ ᱛᱤᱧᱟᱹ ᱛᱚᱵᱮ ᱞᱚᱥ ᱤᱧ ᱯᱲᱟᱜᱼᱟ᱾ ᱛᱚ ᱟᱯᱮ ᱥᱮᱫ ᱱᱚᱝᱠᱟ
ᱦᱩᱸ ᱟᱞᱮᱥᱮᱫ ᱡᱚᱠᱷᱚᱱᱮᱢ ᱧᱮᱞᱟ ᱛᱚ ᱟᱞᱮᱥᱮᱫ ᱦᱚᱸ ᱱᱚᱜᱼᱚᱭ ᱟᱹᱰᱤ ᱜᱟᱱ ᱜᱮ ᱪᱟᱥ-ᱵᱟᱥ ᱦᱩᱭᱩᱜ ᱠᱟᱱᱟ᱾ ᱥᱚᱵᱽᱡᱤ ᱮᱢᱟᱱ ᱠᱚᱦᱚᱸ ᱪᱟᱥ-ᱵᱟᱥ ᱦᱩᱭᱩᱜ ᱠᱟᱱᱟ ᱥᱮ ᱤᱱᱟᱹ ᱵᱟᱫᱽ ᱠᱟᱛᱮ ᱡᱚᱠᱷᱚᱱᱮᱢ ᱧᱮᱸᱞᱟ ᱛᱚ ᱚᱱᱟ ᱥᱚᱵᱡᱤ ᱵᱟᱫ ᱠᱟᱛᱮᱜ ᱦᱚᱸ ᱱᱟᱹᱲᱤ ᱡᱤᱱᱤᱥ ᱟᱹᱰᱤ ᱡᱟᱹᱥᱛᱤ ᱠᱚ ᱪᱟᱥ ᱫᱟ᱾ ᱟᱨ ᱚᱱᱟ ᱫᱟᱹᱞ ᱠᱚᱦᱚᱸ ᱟᱹᱰᱤᱜᱟᱱ ᱠᱚ ᱪᱟᱥ ᱫᱟ ᱟᱨ ᱛᱩᱲᱤ ᱠᱷᱩᱝ ᱠᱚ ᱟᱹᱰᱤᱜᱟᱱ ᱠᱚ ᱪᱟᱥ ᱫᱟ᱾ ᱟᱨ ᱵᱤᱡᱽᱱᱮᱥ ᱞᱮᱠᱟᱛᱮ ᱡᱚᱠᱷᱚᱱᱮᱢ ᱧᱮᱞᱟ ᱛᱚ ᱡᱟᱹᱛᱤ ᱟᱞᱮ ᱥᱮᱸᱦᱚᱸ ᱛᱩᱲᱤ ᱟᱹᱲᱤᱜᱟᱱ ᱠᱚ ᱪᱟᱥᱼᱟ᱾ ᱟᱨ ᱟᱞᱮ ᱥᱮᱫ ᱫᱚ ᱦᱟᱸᱜ ᱛᱩᱲᱤ ᱫᱚ ᱟᱹᱰᱤ ᱜᱟᱱ ᱫᱚᱨ ᱜᱮ ᱪᱟᱞᱟᱜᱼᱟ, ᱚᱠᱟ ᱫᱚ ᱪᱟᱨ ᱦᱟᱡᱟᱨ ᱠᱚᱱᱴᱟᱞᱤ ᱤᱭᱟᱹ ᱪᱟᱨ ᱦᱟᱡᱟᱨ ᱴᱟᱠᱟ ᱠᱚᱱᱴᱟᱞᱮ ᱛᱤᱭᱟᱹᱜᱟ ᱚᱠᱟ ᱫᱚ ᱚᱱᱟ ᱠᱚᱦᱚᱸ ᱡᱟᱹᱥᱛᱤᱜᱼᱟ ᱵᱚᱞᱮ ᱚᱱᱟ ᱟᱰᱮ ᱯᱟᱥᱮ ᱨᱮᱜᱤ᱾ ᱛᱟᱦᱮᱸᱱᱟ ᱛᱚ ᱚᱱᱟ ᱤᱭᱟᱹᱛᱮ ᱛᱩᱲᱤ ᱫᱚ ᱟᱹᱰᱤ ᱜᱟᱱ ᱦᱚᱲ ᱠᱚ ᱪᱟᱥᱟ ᱟᱨ ᱚᱱᱟᱛᱮ ᱢᱤᱫ ᱫᱷᱟᱢ ᱪᱟᱥ ᱞᱮᱠᱷᱟᱡ ᱛᱚ
ᱟ ᱢᱚᱸᱡᱽ ᱧᱚᱜ ᱛᱮ ᱦᱩᱭ ᱞᱮᱱ ᱛᱟᱢ ᱠᱷᱟᱱ ᱫᱚ ᱟᱨᱦᱚᱸ ᱯᱩᱨᱟᱹᱢ ᱴᱟᱱᱟᱣᱟ ᱚᱱᱱᱮ ᱚᱱᱟ ᱟᱹᱰᱤ ᱯᱷᱟᱭᱫᱟ ᱢᱮᱱᱟᱜᱼᱟ ᱚᱸᱰᱮ᱾ ᱟᱫᱚ ᱚᱱᱟ ᱟᱹᱛᱮ ᱟᱞᱮ ᱥᱮ ᱦᱚ ᱫᱟᱜ ᱦᱚᱸ ᱢᱮᱱᱟᱜᱼᱟ ᱧᱚᱜ ᱨᱮ ᱜᱟᱰᱟ ᱠᱚ ᱢᱮᱱᱟᱜ ᱛᱮ ᱚᱱᱟ ᱪᱟᱥᱵᱟᱥ ᱟᱹᱰᱤ ᱜᱟᱱ ᱜᱮ ᱦᱩᱭᱩᱜᱼᱟ᱾ ᱪᱟ ᱟᱯᱮ ᱥᱮ ᱚᱱᱛᱮ ᱛᱩᱲᱤ ᱠᱚᱫᱚ ᱦᱟᱸᱜ ᱪᱮᱞᱠᱟ ᱠᱚ ᱪᱟᱥ ᱵᱟᱲᱟᱭᱟ ᱥᱮ ᱵᱟᱠᱚ ᱪᱟᱥ ᱵᱟᱲᱟᱭ ᱜᱮᱭᱟ᱾
ᱦᱮᱸ, ᱛᱩᱲᱤ ᱫᱚᱢ ᱢᱮᱱ ᱫᱟᱲᱭᱟᱜ ᱜᱮᱭᱟ ᱠᱩ ᱪᱟᱥ ᱜᱮᱭᱟ ᱟᱞᱮ ᱥᱮᱫ ᱫᱚ ᱱᱚᱣᱟ ᱫᱚ ᱦᱟᱸᱜ ᱱᱚᱣᱟ ᱱᱚᱣᱟ ᱦᱩᱲᱩ ᱠᱩᱠᱩ ᱜᱮᱫ ᱵᱟᱲᱟ ᱠᱟᱛᱮᱫ ᱥᱮ ᱢᱮᱱ ᱫᱟᱲᱮᱭᱟᱜ ᱤᱨ ᱵᱟᱲᱟ ᱠᱟᱛᱮᱫ ᱦᱟᱸᱜ᱾ ᱚᱱᱟ ᱛᱟᱭᱱᱚᱢ ᱡᱚᱠᱷᱚᱱ ᱠᱷᱮᱛ ᱠᱚ ᱠᱷᱟᱹᱞᱤ ᱪᱟᱵᱟᱜᱼᱟ, ᱟᱨ ᱡᱚᱛᱚ ᱠᱷᱮᱛ ᱨᱮᱱᱟᱜ ᱚᱱᱟ ᱛᱤᱱᱟᱹᱜ ᱢᱮᱱᱟᱜᱼᱟ ᱡᱚᱛᱚᱞᱮ ᱥᱟᱢᱴᱟᱣ ᱪᱟᱵᱟᱭᱟ ᱥᱮ ᱢᱮᱱ ᱫᱟᱲᱮᱭᱟᱜᱼᱟ ᱠᱷᱟᱹᱨᱟᱹᱭ ᱛᱮᱞᱮ ᱤᱫᱤ ᱪᱟᱵᱟᱭᱟ ᱦᱟᱸᱜ ᱛᱚ ᱩᱱ ᱡᱚᱠᱷᱷᱟᱡ ᱫᱚ ᱱᱚᱣᱟ ᱠᱷᱮᱛ ᱠᱷᱟᱹᱞᱤ ᱠᱚᱣᱟ ᱟᱫᱚ ᱱᱚᱝᱠᱟ ᱛᱩᱲᱤ ᱠᱚᱞᱮ ᱮᱨ ᱟᱯᱷᱚᱨ ᱠᱟᱜᱼᱟ ᱟᱨ ᱛᱩᱲᱤ ᱫᱚ ᱢᱟᱱᱮ ᱟᱯᱱᱟᱨ ᱡᱚᱢ ᱞᱟᱹᱜᱤᱫ ᱜᱮᱥᱮ ᱥᱩᱱᱩᱢ ᱞᱮᱠᱟ ᱤᱥᱛᱮᱢᱟᱞ ᱞᱟᱹᱜᱤᱫ ᱥᱮ ᱵᱮᱵᱚᱦᱟᱨ ᱞᱟᱹᱜᱤᱫ ᱦᱚᱸ ᱟᱨ ᱱᱚᱝᱠᱟ ᱵᱤᱡᱽᱱᱮᱥ ᱞᱟᱹᱜᱤᱫ
ᱤᱭᱳ ᱟᱹᱰᱤ ᱠᱚᱢ ᱦᱚᱲ᱾
ᱮᱱᱛᱮ ᱥᱩᱱᱩᱢ ᱫᱚ ᱟᱯᱱᱟᱨᱮᱢ ᱪᱟᱥ ᱞᱮᱠᱟ ᱫᱚ ᱟᱭᱢᱟ ᱞᱮ ᱠᱟᱢ ᱡᱤᱱᱤᱥᱮᱢ ᱠᱚᱨᱟᱣ ᱫᱟᱲᱮ ᱥᱩᱱᱩᱢ ᱯᱤᱴᱷᱟᱹ ᱠᱩ ᱵᱮᱱᱟᱣᱟ ᱥᱮ ᱥᱩᱱᱩᱢ ᱢᱮᱛᱮ ᱫᱤᱱᱟᱹᱢ ᱫᱤᱱ ᱠᱚ ᱵᱮᱣᱦᱟᱨᱮᱜ ᱠᱟᱱ ᱜᱮ᱾ ᱚᱱᱟ ᱠᱟᱱ ᱜᱮᱭᱟ ᱦᱟᱸᱜ, ᱟᱫᱚ ᱟᱯᱱᱟᱨ ᱡᱤ ᱞᱮᱠᱟ ᱟᱯᱱᱟᱨ ᱡᱚᱢ ᱞᱮᱠᱟ ᱜᱮ ᱦᱟᱸᱜ ᱱᱚᱣᱟ ᱥᱩᱱᱩᱢ ᱞᱟᱹᱜᱤᱫ ᱥᱮ ᱱᱚᱣᱟ ᱛᱩᱲᱤ ᱫᱚᱞᱮ ᱪᱟᱥᱟ᱾ ᱛᱳ ᱟᱯᱮ ᱥᱮᱫ ᱜᱮ ᱟᱨᱦᱚᱸ ᱪᱮᱫ ᱠᱚ ᱪᱟᱥᱼᱟ? ᱦᱮᱸ ᱟᱹᱰᱤ ᱱᱟᱯᱟᱭ᱾
ᱟᱫᱚ ᱟᱞᱮ ᱥᱮᱫ ᱦᱚᱸ ᱱᱚᱜᱼ ᱚᱚᱭ ᱛᱩᱲᱤ ᱠᱚᱫᱚ ᱦᱟᱸᱟᱜ ᱠᱚ ᱤᱭᱟᱹᱭ ᱜᱮᱭᱟ ᱚᱱᱟ ᱤᱭᱟᱹ ᱛᱮᱜᱮ ᱛᱩᱲᱤ ᱛᱮᱜᱮ,
ᱟᱫᱚ ᱢᱤᱫ ᱵᱟᱨ ᱡᱟᱭᱜᱟ ᱨᱮ ᱠᱟ ᱜᱩᱦᱩᱢ ᱟᱲᱮ ᱟᱲᱮ ᱛᱮᱦᱚᱸ ᱛᱩᱲᱤ ᱠᱚ ᱮᱨ ᱵᱟᱲᱟ ᱠᱟᱜ ᱠᱷᱟᱹᱞᱤ ᱥᱩᱱᱩᱢ ᱞᱟᱹᱜᱤᱫ, ᱚᱱᱟ ᱫᱚ ᱟᱨ ᱤᱱᱟ ᱵᱟᱫ ᱠᱟᱛᱮᱫ ᱡᱚᱠᱦᱚᱱ ᱮᱢ ᱧᱮᱞ ᱟ ᱛᱳ ᱚᱱᱟ ᱵᱟᱫ ᱟᱭᱢᱟ ᱜᱟᱱ ᱪᱟᱥ ᱵᱟᱥ ᱦᱩᱭᱩᱜᱼᱟ ᱚᱱᱟ ᱟᱲᱮ ᱟᱲᱮ ᱛᱮᱦᱚᱸ ᱠᱤᱥᱟᱹᱨᱤ ᱠᱚᱦᱚᱸ ᱠᱚ ᱪᱟᱥ ᱵᱟᱲᱟᱭ ᱜᱮᱭᱟ ᱥᱮ ᱵᱩᱴ ᱢᱟᱥᱨᱤ ᱱᱚᱣᱟ ᱠᱚ ᱟᱹᱰᱤ ᱜᱟᱱ ᱪᱟᱥ ᱪᱟᱥ ᱦᱩᱭᱩᱜᱼᱟ, ᱟᱨ ᱤᱱᱟᱹ ᱵᱟᱫ ᱠᱟᱛᱮᱮᱫ ᱦᱚᱸ ᱟᱹᱰᱤᱜᱟᱱ ᱪᱟᱥᱵᱟᱥ ᱢᱮᱱᱟᱜ ᱠᱟᱫᱟ ᱾ ᱚᱠᱟ ᱫᱚ ᱦᱟᱸᱜ ᱢᱮᱛᱟᱜ ᱢᱮ ᱚᱱᱟ ᱴᱤᱥᱤ ᱠᱩ ᱥᱮ ᱜᱷᱟᱝᱜᱽᱨᱟ ᱠᱩ ᱮ ᱚᱠᱟ ᱮᱱᱟᱜ ᱞᱟᱝ ᱜᱟᱞᱢᱟᱨᱟᱣ ᱠᱮᱫᱟ ᱨᱟᱢᱵᱽᱲᱟ ᱠᱚ ᱱᱚᱣᱟ ᱠᱚᱦᱚᱸ ᱟᱹᱰᱤ ᱜᱟᱱ ᱜᱮ ᱪᱟᱥᱵᱟᱥ ᱦᱩᱭᱩᱜ ᱟᱞᱮᱥᱮᱫ ᱫᱚ᱾
ᱟᱪᱪᱷᱟ ᱟᱯᱮᱥᱮᱫ ᱚᱱᱟ ᱴᱤᱥᱤ ᱥᱮ ᱚᱱᱟ ᱟᱪᱦᱟ ᱟᱯᱮ ᱥᱮᱱ ᱫᱚ ᱴᱤᱥᱤ ᱥᱮ ᱜᱷᱟᱸᱜᱽᱨᱟ ᱠᱚ ᱚᱱᱟ ᱠᱚ ᱪᱟᱥ ᱵᱟᱟᱥ ᱦᱩᱭ ᱵᱟᱲᱟᱜ ᱟ ᱥᱮ ᱵᱟᱝ ᱦᱩᱭ ᱵᱟᱲᱟᱜᱼᱟ?
ᱦᱩᱸ ᱦᱩᱸ ᱮᱠᱟᱞ ᱜᱮ ᱚᱱᱟ ᱪᱟᱥ ᱦᱩᱭᱩᱜ ᱜᱮᱭᱟ ᱦᱟᱸᱜ᱾ ᱱᱚᱣᱟ ᱥᱩᱱᱩᱢ ᱞᱮᱠᱟᱛᱮᱢ ᱢᱮᱱ ᱫᱟᱲᱮᱭᱟᱜᱼᱟ ᱱᱚᱣᱟ ᱚᱱᱟ ᱛᱩᱲᱤ ᱢᱟ ᱟᱹᱰᱤ ᱡᱟᱹᱥᱛᱤ ᱠᱚ ᱪᱟᱥ ᱚᱱᱟ ᱥᱟᱶ ᱥᱟᱶᱛᱮ ᱚᱱᱟ ᱴᱤᱥᱤ ᱥᱮ ᱥᱤᱢ ᱮ ᱞᱟᱹᱭ ᱠᱮᱫᱟ ᱚᱱᱟ ᱦᱚᱸᱠᱚ ᱪᱟᱥ ᱜᱮᱭᱟ, ᱟᱨ ᱥᱩᱱᱩᱢ ᱞᱮᱠᱟᱛᱮᱫᱚ ᱟᱨᱦᱚᱸ ᱢᱤᱫᱴᱮᱱ ᱢᱮᱱᱟᱜᱼᱟ ᱥᱩᱨᱡ ᱢᱩᱠᱷᱤ, ᱠᱷᱤ ᱥᱩᱨᱩᱡ ᱢᱩᱠᱷᱤ ᱥᱮ ᱥᱩᱨᱜᱩ ᱡᱟᱦᱟᱸ ᱠᱚ ᱢᱮᱛᱟᱜᱼᱟ ᱚᱱᱟ ᱦᱚᱸᱠᱚ ᱪᱟᱥᱟ ᱥᱩᱱᱩᱢ ᱞᱟᱹᱜᱤᱫ᱾ ᱛᱚᱵᱮ ᱥᱩᱨᱜᱩᱡ ᱟᱢ ᱫᱚ ᱢᱟᱱᱮᱢ ᱢᱮᱱ ᱛᱚᱵᱮ ᱥᱩᱨᱜᱩᱡᱟ ᱫᱚ ᱢᱮᱱ ᱫᱟᱲᱮᱼᱟ ᱠᱟᱹᱴᱤᱡ ᱧᱚᱜ ᱜᱮ ᱛᱟᱦᱮᱱᱟ ᱟᱨ ᱥᱩᱨᱡᱚᱢᱩᱠᱷᱤ ᱫᱚᱢ ᱢᱮᱱ ᱫᱟᱲᱮ ᱟᱜ- ᱟ ᱞᱟᱹᱴᱩ ᱧᱚᱜ ᱜᱮᱭᱟ, ᱛᱚ ᱵᱟᱱᱟᱨ ᱜᱮ ᱢᱤᱫ ᱡᱟᱹᱛ ᱞᱮᱠᱟᱱᱟᱜ ᱡᱤᱱᱤᱥ ᱠᱟᱱᱟ ᱟᱫᱚ ᱵᱟᱱᱟᱨ ᱜᱮ ᱠᱚ ᱪᱟᱥᱟ ᱾ ᱟᱨᱦᱚᱸ ᱱᱮᱛᱟᱨ ᱫᱚᱧ ᱧᱮᱞ ᱵᱟᱲᱟᱭ ᱟᱠᱣᱟᱜ ᱚᱱᱟ ᱥᱳᱭᱟᱵᱤᱱ ᱦᱚᱸᱠᱚ ᱪᱟᱥᱫᱟ ᱦᱟᱸᱜ, ᱚᱱᱠᱟ ᱥᱳᱭᱟᱟᱵᱤᱱ ᱫᱚ ᱟᱵᱚ ᱩᱛᱩ ᱠᱚᱨᱮ ᱵᱚᱱ ᱞᱟᱜᱟᱣᱼᱟ ᱾ ᱟᱫᱚ ᱚᱱᱟ ᱨᱮᱱᱟᱜ ᱥᱩᱱᱩᱢ ᱞᱟᱹᱜᱤᱫ ᱠᱚ ᱛᱚ ᱚᱱᱟ ᱥᱩᱧᱩᱢ ᱞᱟᱹᱜᱤᱫ ᱠᱚ ᱪᱟᱥ ᱮᱫᱟ ᱟᱫᱚ ᱟᱯᱮ ᱥᱮᱫ ᱱᱚᱣᱟ ᱥᱳᱭᱟᱵᱤᱱ ᱠᱚ ᱪᱟᱥᱮᱫ ᱠᱟᱱᱟ ᱥᱮ ᱵᱟᱝ ᱦᱟᱸᱜ? ᱢᱟ ᱞᱟᱹᱭ ᱛᱟᱞᱟᱝ ᱢᱮ
ᱟᱹᱰᱤ ᱢᱚᱸᱡᱽ ᱟᱫᱚ ᱱᱚᱣᱟ ᱡᱚᱠᱷᱚᱱ ᱥᱳᱭᱟᱵᱤᱱ ᱫ ᱟᱞ ᱥᱮᱫ ᱫᱚ ᱟᱹᱰᱤ ᱠᱚᱢ ᱪᱟᱥ ᱞᱮᱠᱟ ᱛᱮᱫᱚ ᱵᱚᱞᱮ ᱟᱞᱮ ᱥᱮᱫ ᱫᱚᱠᱚ ᱪᱟᱥᱮᱫ ᱠᱟᱱ ᱜᱮᱭᱟ ᱯᱚᱨ ᱠᱚ ᱟᱞᱮ ᱟᱹᱛᱩ ᱢᱮᱱᱟᱜᱼᱟ᱾ ᱟᱞᱮ ᱟᱹᱛᱩ ᱨᱮᱫᱚ ᱮᱠᱟᱞ ᱜᱮ ᱵᱟᱠᱚ ᱪᱟᱥᱟ ᱥᱳᱵᱤᱱ ᱫᱚ ᱱᱤᱛ ᱦᱟᱹᱵᱤᱡ ᱟᱹᱣᱨᱤ ᱤᱧ ᱧᱮᱞᱟ᱾ ᱟᱫᱚ ᱟᱞᱮᱭᱟᱜ ᱟᱰᱮ ᱯᱟᱥᱮ ᱡᱚᱠᱷᱚᱱᱮᱢ ᱧᱮᱞᱟ ᱛᱷᱚᱲᱟᱟᱱ ᱢᱮᱛᱟᱜ ᱢᱮ ᱚᱱᱛᱮ ᱫᱚ ᱮᱴᱟᱜ ᱟᱥᱮ ᱯᱟᱲᱟᱜ ᱠᱟᱱᱟ, ᱮᱴᱟᱜ ᱨᱟᱡᱽᱡᱚ ᱯᱟᱲᱦᱟᱜ ᱠᱟᱱᱟ, ᱛᱚ ᱚᱱᱛᱮ ᱫᱚ ᱟᱹᱰᱤᱜᱟᱱ ᱥᱚᱳᱵᱤᱱ ᱠᱚᱫᱚ ᱠᱚ ᱪᱟᱥᱟ ᱥᱮ ᱟᱭᱢᱟ ᱞᱮᱠᱟᱱᱟᱜ ᱠᱚ ᱪᱟᱥ ᱵᱟᱥ ᱟᱠᱚ, ᱟᱫᱚ ᱚᱱᱟ ᱠᱚ ᱫᱚ ᱦᱟᱸᱜ ᱤᱧᱦᱚᱸ ᱩᱱᱟᱹᱜ ᱫᱚ ᱵᱟᱹᱧ ᱴᱷᱤᱠ ᱟᱫᱚ ᱚᱱᱟ ᱠᱚ ᱟᱹᱰᱤ ᱜᱟᱱ ᱠᱚ ᱪᱟᱥ-ᱵᱟᱥ ᱟ ᱚᱱᱟ ᱟᱹᱰᱤ ᱡᱟᱹᱥᱛᱤ ᱚᱱᱛᱮᱧ ᱧᱮᱞ ᱠᱟᱜᱼᱟ, ᱟᱞᱮ ᱥᱮᱫ ᱫᱚ ᱢᱮᱛᱟᱜ ᱢᱮ ᱟᱹᱰᱤ ᱠᱚᱢ ᱚᱱᱟ ᱠᱚᱫᱚ ᱪᱟᱥ ᱵᱟᱲᱟᱭᱟ ᱚᱱᱟ ᱥᱳᱭᱟᱵᱤᱱ ᱥᱮ ᱚᱠᱟ ᱢᱮᱱᱟᱜ ᱟᱠᱟᱫᱟ᱾
ᱦᱮᱞᱳ᱾
ᱦᱮᱸ ᱢᱟ ᱟᱫᱚ ᱱᱚ ᱵᱟᱹᱭ ᱵᱟᱹᱭᱛᱮ ᱥᱚᱢᱚᱭ ᱦᱚᱸ ᱢᱩᱪᱟᱹᱫ ᱥᱮᱫ ᱪᱟᱞᱟᱜ ᱠᱟᱱ ᱛᱟᱝᱱᱟ ᱟᱫᱚ ᱢᱟ ᱢᱤᱫᱵᱟᱨ ᱠᱟᱛᱷᱟ ᱢᱮᱱᱟᱜ ᱠᱷᱟᱱ ᱱᱚᱣᱟ ᱪᱟᱥᱼᱵᱟᱥ ᱵᱟᱨᱮᱛᱮ ᱨᱚᱲ ᱢᱮ᱾ ᱟᱨᱠᱷᱟᱱ ᱚᱱᱠᱟ ᱜᱮ ᱱᱚᱰᱮ ᱜᱮᱞᱞᱤᱝ ᱢᱩᱪᱟᱹᱫ ᱵᱟᱲᱟ ᱠᱟᱜᱼᱟ ᱾
ᱮᱠᱟᱞ ᱟᱹᱰᱤ ᱢᱚᱸᱡᱽ ᱥᱟᱛᱟᱢ ᱛᱟᱦᱮᱸ ᱠᱟᱱ ᱛᱟᱞᱟᱝᱟ ᱟᱨ ᱱᱚᱸᱰᱮ ᱜᱮᱞᱟᱝ ᱢᱩᱪᱟᱹᱫ ᱞᱮᱠᱷᱟᱡ ᱥᱮ ᱞᱟᱝ ᱛᱷᱚᱚᱠᱢ ᱞᱮᱠ ᱠᱟ ᱟᱹᱰᱤ ᱢᱚᱸᱡᱽ ᱟᱹᱰᱤ ᱱᱟᱯᱟᱭ ᱦᱩᱭᱩᱜᱼᱟ ᱾